ᱦᱟᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ, ᱤᱧᱟᱹᱜ ᱟᱲᱟᱝ ᱪᱮᱜ ᱞᱮᱠᱟ ᱟᱸᱡᱚᱢᱚᱜ ᱠᱟᱱᱟ?
ᱱᱟᱯᱟᱭ ᱜᱮ ᱟᱸᱡᱚᱢᱚᱜ ᱠᱟᱱᱟ ᱦᱟᱸᱜ᱾
ᱟᱪᱪᱷᱟ, ᱱᱟᱯᱟᱭ ᱜᱮ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ᱾
ᱦᱮᱸ᱾
ᱟᱫᱚ ᱟᱹᱰᱤ ᱜᱷᱟᱹᱲᱤ ᱱᱚᱜᱼᱚᱭ ᱟᱞᱟᱝ ᱞᱟᱝ ᱜᱟᱞᱢᱟᱨᱟᱣᱱᱟ, ᱤᱱᱟᱹ ᱵᱟᱫ ᱫᱚ ᱤᱧᱫᱚ ᱵᱟᱪᱤᱧ ᱜᱟᱞᱢᱟᱨᱟᱣ ᱞᱮᱱ᱾ ᱟᱫᱚ ᱟᱹᱰᱤ ᱜᱷᱟᱹᱲᱤᱡ ᱚᱱᱟ ᱴᱟᱭᱤᱢᱤᱧ ᱚᱭᱮᱥᱴ ᱠᱮᱫᱟ, ᱥᱮ ᱢᱮᱱᱠᱮᱭᱟ ᱥᱚᱢᱚᱭ ᱤᱧ ᱵᱮᱨᱵᱟᱫ ᱠᱮᱫᱟ ᱵᱟᱹᱧ ᱪᱮᱠᱟᱣ ᱠᱟᱫᱟ ᱪᱮᱜ ᱦᱚᱸ ᱱᱤᱛ ᱦᱟᱹᱵᱤᱡ ᱛᱮ᱾
ᱦᱮᱸ ᱦᱮᱸ᱾
ᱟᱹᱰᱤ ᱢᱩᱥᱠᱤᱞ ᱟᱫᱚ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱛᱚᱵᱮ ᱱᱤᱛ ᱵᱮᱞᱟ?
ᱱᱤᱛ ᱫᱚ ᱦᱟᱸᱜ ᱮᱢᱱᱤᱜᱮ ᱫᱩᱲᱩᱵ ᱵᱟᱲᱟ ᱦᱳᱭ ᱠᱟᱱᱟ᱾
ᱟᱪᱪᱷᱟ ᱟᱹᱰᱤ ᱱᱟᱯᱟᱭ, ᱟᱫᱚ ᱟᱞᱮ ᱫᱚ ᱦᱟᱸᱜ ᱱᱚᱜᱼᱚᱭ ᱤᱧ ᱫᱚ ᱛᱤᱸᱜᱩᱣ ᱠᱟᱹᱱᱤᱧ ᱱᱤᱛᱚᱜ ᱵᱟᱦᱟᱨᱮ ᱥᱮᱜ ᱨᱮ ᱜᱟᱞᱢᱟᱨᱟᱣ ᱜᱟᱞᱢᱟᱨᱟᱣ ᱱᱚᱛᱮ ᱨᱮᱜᱮ ᱫᱟᱬᱟ ᱵᱟᱲᱟᱭ ᱦᱩᱭᱩᱜ ᱠᱟᱱᱟ ᱢᱮᱛᱟᱜ ᱢᱮ᱾ ᱪᱮᱜ ᱮᱢ ᱪᱮᱠᱟᱭᱟ ᱨᱩᱢ ᱨᱮᱦᱚᱸ, ᱟᱹᱰᱤ ᱱᱤᱛᱚᱜ ᱵᱟᱦᱟᱨᱮ ᱥᱮᱜ ᱨᱮ ᱟᱹᱰᱤ ᱨᱮᱭᱟᱲ ᱵᱩᱡᱷᱟᱹᱜ ᱠᱟᱱᱟ ᱨᱮᱭᱟᱲ ᱜᱮ ᱦᱚᱭ ᱫᱚ ᱟᱹᱰᱤ ᱱᱟᱯᱟᱭ᱾ ᱟᱨ ᱟᱯᱮ ᱥᱮᱱᱟᱜ ᱦᱚᱭ ᱦᱤᱸᱥᱤᱫ ᱠᱩ ᱪᱮᱜ ᱞᱮᱠᱟ? ᱨᱮᱭᱟᱲ ᱜᱤ ᱥᱮ ᱩᱫᱜᱟᱹᱨ ᱜᱤ?
ᱱᱤᱛ ᱫᱚ ᱦᱟᱸᱜ ᱮᱠᱫᱚᱢ ᱨᱮᱭᱟᱲ ᱧᱚᱜ ᱜᱮ ᱟᱹᱭᱠᱟᱹᱜ ᱠᱟᱱᱟ ᱦᱟᱸᱜ᱾ ᱮᱱᱟᱱ ᱫᱚ ᱟᱹᱰᱤ ᱞᱚᱞᱚ ᱟᱹᱭᱠᱟᱹᱜ ᱠᱟᱱ ᱛᱟᱸᱦᱮᱸᱱᱟ ᱟᱯᱮᱥᱮᱫ ᱛᱮᱦᱤᱧ ᱫᱚ ᱪᱮᱫ ᱞᱮᱠᱟ ᱵᱟᱲᱟ ᱦᱩᱭᱱᱟ?
ᱦᱮᱸ ᱚᱝᱠᱟᱜ ᱜᱮ ᱱᱚᱜᱼᱚᱭ ᱟᱞᱮ ᱥᱮᱫ ᱦᱚᱸ ᱟᱹᱰᱤ ᱫᱚ ᱞᱚᱞᱚ ᱫᱚ ᱟᱹᱭᱠᱟᱹᱣ ᱱᱟ ᱮᱱᱟᱱ ᱥᱮᱛᱟᱜ ᱵᱮᱞᱟ ᱥᱚᱢᱚᱭ ᱦᱟᱸᱜ ᱟᱫᱚ ᱱᱤᱛᱚᱜ ᱫᱚ ᱱᱚᱜᱼᱚᱭ ᱤᱱᱟᱹᱜ ᱫᱚ ᱵᱟᱝ ᱨᱮᱭᱟᱲ ᱜᱮ ᱵᱩ ᱡᱷᱟᱹᱜ ᱠᱟᱱᱟ, ᱟᱫᱚ ᱟᱯᱮ ᱥᱮᱫᱪ ᱚᱱᱠᱟ ᱱᱮᱛᱟᱨ ᱠᱚ ᱪᱮᱫ ᱠᱚ ᱯᱚᱨᱚᱵᱽ ᱠᱚ ᱦᱩᱭ ᱵᱟᱲᱟᱜᱼᱟ?
ᱯᱚᱨᱚᱵᱽ ᱠᱚᱫᱚ ᱦᱟᱸᱜ ᱱᱤᱛ ᱫᱚ ᱦᱚᱸᱜᱼᱚᱭ ᱦᱤᱡᱩᱜ ᱠᱟᱱᱟ ᱦᱟᱸᱜ ᱫᱟᱸᱥᱟᱭ ᱦᱟᱸᱜ ᱦᱤᱡᱩᱜ ᱠᱟᱱᱟ᱾ ᱟᱨ ᱥᱚᱦᱚᱨᱟᱭ ᱠᱚ ᱦᱤᱡᱩᱜ ᱠᱟᱱᱟ, ᱥᱟᱶᱛᱮ ᱵᱟᱦᱟ ᱦᱟᱸᱜ ᱦᱤᱡᱩᱜᱼᱟ᱾
ᱦᱟᱸ᱾
ᱦᱩᱸ᱾
ᱟᱪᱪᱷᱟ᱾ ᱟᱫᱚ ᱟᱞᱮ ᱥᱮᱫ ᱞᱮᱠᱟ ᱛᱚ ᱦᱟᱸᱜ ᱡᱚᱠᱷᱚᱱᱤᱧ ᱞᱟᱹᱭ ᱟᱟᱢᱟ ᱯᱚᱨᱚᱵᱽ ᱛᱩ ᱛᱚ ᱟᱞᱮ ᱫᱚ ᱦᱟᱸᱜ ᱱᱚᱜᱼᱚᱭ ᱱᱤᱛᱚᱜ ᱚᱠᱟ ᱦᱟᱸᱜ ᱪᱟᱞᱟᱜ ᱠᱟᱱᱟ ᱱᱤᱛᱚᱜ ᱚᱱᱟ ᱮᱨᱚᱜ ᱠᱚ ᱦᱟᱸᱜ ᱚᱱᱟ ᱦᱩᱲᱩ ᱠᱚᱞᱮ ᱮᱨ ᱵᱟᱲᱟᱭᱫᱟ ᱟᱫᱚ ᱱᱚᱣᱟ ᱮᱨᱚᱜ ᱧᱩᱛᱩᱢ ᱛᱮᱜᱮ ᱦᱟᱸᱜ ᱞᱮ ᱯᱚᱨᱚᱵᱚᱜᱼᱟ, ᱚᱠᱚ ᱫᱚᱮ ᱮᱨ ᱧᱩᱛᱩᱢ ᱛᱮᱜᱮ ᱦᱟᱸᱜ ᱱᱚᱣᱟ ᱫᱚᱞᱮ ᱮ ᱯᱚᱨᱚᱵᱚᱜᱼᱟ᱾ ᱮᱨᱚᱜ ᱟᱫᱚ ᱱᱚᱣᱟ ᱮᱨᱚᱜ ᱫᱚ ᱦᱟᱸᱜ ᱮᱢ ᱢᱮᱱ ᱠᱮᱜᱼᱟ ᱱᱚᱣᱟ ᱫᱚ ᱮ ᱟᱞᱮ ᱫᱚ ᱦᱟᱸᱜ ᱞᱮ ᱯᱤᱴᱷᱟᱹ ᱞᱟᱴᱷᱟᱭᱟ ᱥᱮ ᱯᱮᱲᱟ ᱦᱚᱲ ᱠᱚᱠᱚ ᱦᱤᱡᱩᱜᱼᱟ ᱫᱤᱫᱤ ᱛᱟᱠᱚ ᱛᱮᱧᱟᱝ ᱛᱟᱠᱚ ᱠᱚ ᱦᱤᱡᱩᱜᱼᱟ᱾ ᱟᱫᱚ ᱩᱝᱠᱩ ᱜᱮ ᱡᱚᱢᱪᱚ ᱠᱚ ᱦᱩᱭᱩᱜᱼᱟ ᱯᱤᱴᱷᱟᱹ ᱠᱚ ᱥᱩᱠᱨᱤ ᱡᱤᱞ ᱥᱚᱢᱜᱮ ᱯᱤᱴᱷᱟᱹ ᱟᱹᱰᱤ ᱜᱤ ᱥᱤᱵᱤᱞᱟ᱾ ᱟᱪᱪᱷᱟ ᱟᱯᱮ ᱥᱮᱫ ᱚᱱᱛᱮ ᱫᱚ ᱮᱨᱚᱜ ᱠᱚᱫᱚ ᱯᱮ ᱯᱚᱨᱚᱵᱽ ᱵᱟᱲᱟᱜ ᱜᱮᱭᱟ ᱥᱮ ᱵᱟᱯᱮ ᱯᱚᱨᱚᱵᱚᱜᱼᱟ?
ᱟᱪᱪᱷᱟ ᱱᱚᱛᱮ ᱫᱚ ᱦᱟᱸᱜ ᱯᱚᱨᱚᱵᱽ ᱫᱚ ᱦᱟᱸᱜ ᱦᱩᱭ ᱫᱚ ᱦᱩᱭᱩᱜ ᱜᱮᱭᱟ ᱚᱠᱚᱭ ᱠᱚᱪᱚᱝ ᱠᱚ ᱢᱟᱱᱟᱣᱟ᱾ ᱟᱨ ᱡᱟᱹᱥᱛᱤ ᱦᱚᱲ ᱫᱚ ᱦᱟᱸᱜ ᱱᱚᱛᱮ ᱫᱚ ᱵᱟᱠᱚ ᱢᱟᱱᱟᱣᱮᱫ ᱠᱟᱱ ᱛᱟᱞᱮᱭᱟ᱾
ᱟᱪᱪᱷᱟ᱾ ᱟᱫᱚ ᱱᱚᱜᱼᱚᱭ ᱟᱞᱮᱥᱮᱫ ᱫᱚ ᱱᱚᱣᱟ ᱠᱚᱫᱚ ᱦᱟᱸᱜ ᱯᱚᱨᱚᱵᱽ ᱫᱚ ᱟᱹᱰᱤ ᱜᱟᱱᱜ ᱜᱮ ᱦᱩᱭᱩᱜᱼᱟ ᱚᱠᱟᱧ ᱞᱟᱹᱭ ᱠᱮᱫᱟ ᱱᱤᱛᱚᱜ ᱮᱨᱚᱜ ᱯᱚᱨᱚᱵᱽ? ᱠᱚ ᱱᱚᱣᱟ ᱠᱚᱫᱚ ᱦᱟᱸᱜ ᱟᱨ ᱟᱹᱰᱤ ᱠᱚ ᱢᱮᱱᱟ ᱢᱮᱛᱟᱜ ᱢᱟ ᱱᱛᱚᱜ ᱯᱩᱨᱟᱹ ᱠᱚ ᱟᱛ ᱨᱮᱱ ᱦᱚᱲ ᱯᱤᱴᱷᱟᱹ ᱞᱟᱴᱷᱟᱭᱠᱚ ᱟᱨ ᱚᱱᱟ ᱠᱚ ᱢᱮᱱᱟ ᱱᱚᱣᱟ ᱫᱚ, ᱚᱱᱟ ᱡᱟᱦᱮᱨ ᱨᱮ ᱞᱟᱭᱤᱱ, ᱠᱮ ᱵᱟᱵᱟᱭ ᱯᱩᱡᱟᱹᱭᱟ ᱟᱨ ᱮᱨᱚᱜ ᱧᱩᱛᱩᱢ ᱛᱮᱜᱮ ᱵᱚᱞᱮ ᱟᱫᱚ ᱟᱹᱰᱤ ᱱᱟᱯᱟᱭ ᱚᱱᱟ ᱤᱭᱟᱹᱛᱮ ᱦᱟᱸᱜ, ᱠᱚᱞᱮ ᱢᱟᱱᱟᱣᱟ ᱟᱪᱷᱟ ᱟᱯᱮ ᱥᱮᱫ ᱚᱱᱛᱮ ᱫᱚ ᱯᱩᱡᱟᱹ ᱠᱚᱫᱚ ᱵᱟᱯᱮ ᱯᱩᱡᱟᱹ ᱵᱟᱲᱟᱭ ᱜᱮᱭᱟ ᱟᱨᱚᱜ ᱠᱚ ᱨᱮ ᱫᱚ?
ᱮᱨᱚᱜ ᱠᱚᱫᱚ ᱦᱟᱸᱜ ᱯᱩᱡᱟᱹ ᱫᱚ ᱦᱩᱭ ᱥᱟᱹᱛ ᱮᱱᱟ ᱟᱹᱰᱤ ᱞᱟᱦᱟ ᱧᱚᱜ ᱨᱮᱜᱮ ᱦᱩᱭᱱᱟ᱾ ᱱᱤᱛ ᱫᱚ ᱮᱨ ᱟᱯᱷᱚᱨ ᱠᱚ ᱦᱩᱭᱮᱱ ᱛᱟᱞᱮᱭᱟ ᱟᱨ, ᱱᱤᱛ ᱫᱚ ᱦᱟᱸᱜ ᱡᱟᱦᱟᱸ ᱠᱚ ᱢᱮᱛᱟᱜ ᱡᱟᱱᱛᱷᱟᱲᱟᱜ ᱦᱩᱭᱩᱜᱼᱟ ᱡᱟᱹᱱᱤᱡ? ᱟᱨ ᱛᱟᱨᱯᱚᱨ ᱚᱱᱟ ᱦᱟᱸᱜ ᱦᱩᱭ ᱠᱟᱛᱮᱫ ᱫᱚ ᱦᱟᱸᱜ, ᱫᱟᱨᱮ ᱠᱚ ᱦᱩᱭᱩᱜᱼᱟ᱾
ᱟᱪᱪᱷᱟ ᱟᱫᱚ ᱟᱞᱮ ᱥᱮᱭᱟᱜ ᱦᱟᱸᱜ ᱡᱚᱠᱷᱚᱱᱤᱧ ᱞᱟᱹᱭᱟ ᱟᱞᱮ ᱥᱮᱭᱟᱜ ᱵᱟᱨᱮᱛᱮ? ᱛᱚ ᱟᱞᱮ ᱫᱚ ᱦᱟᱸᱜ ᱱᱤᱛᱚᱜ ᱫᱚ ᱮᱞᱚᱜ, ᱮᱨᱚᱜ ᱞᱮ ᱯᱚᱨᱚᱵᱚᱜ ᱠᱟᱱᱟ ᱟᱫᱚ ᱱᱚᱜᱼᱚᱭ ᱮᱨᱚᱜ ᱟᱜ ᱡᱚᱠᱷᱚᱱ ᱦᱩᱭᱱᱟ ᱟᱫᱚ ᱛᱚᱠᱷᱚᱱ ᱛᱮᱫᱚ ᱫᱚ ᱢᱮᱛᱟᱜ ᱢᱮ? ᱵᱟᱝ ᱦᱩᱭ ᱦᱟᱛᱟᱲᱚᱜᱼᱟ ᱟᱫᱚ ᱱᱚᱣᱟ ᱦᱚᱸ ᱢᱮᱛᱟᱜᱼᱟ ᱟᱹᱞᱟᱜᱽ ᱟᱹᱞᱟᱜᱽ ᱟᱛᱳ ᱨᱮ ᱟᱹᱞᱟᱜᱽ ᱟᱹᱞᱟᱜᱽ ᱥᱚᱢᱚᱭ ᱠᱚ ᱯᱚᱨᱚᱵᱚᱜᱼᱟ ᱢᱟᱱᱞᱮ ᱟᱞᱮ ᱛᱩ ᱨᱮ ᱱᱤᱭᱟᱹ ᱫᱤᱱ ᱛᱚ ᱦᱟᱱᱟ ᱟᱹᱛᱳ ᱨᱮᱫᱚ ᱦᱟᱱᱟ ᱫᱤᱱ ᱟᱞᱟᱜᱽ ᱟᱞᱟᱜᱽ ᱟᱯᱮ ᱛᱤᱨ ᱨᱮᱯᱮ ᱤᱭᱟᱹᱭᱟ ᱮᱸ ᱛᱤᱨᱯᱮ ᱮᱨᱚᱜᱚ ᱜᱟ ᱛᱤᱨ ᱨᱮᱯᱮ ᱱᱮᱰᱟᱭᱟ ᱩᱱ ᱨᱮᱜᱮ ᱟᱞᱮ ᱦᱚᱸ ᱛᱤᱨᱮ ᱚᱱᱠᱟ ᱚᱱᱮ ᱚᱱᱠᱟ ᱠᱟᱱᱟ᱾ ᱟᱫᱚ ᱱᱤᱭᱟᱹ ᱯᱟᱫ ᱥᱮᱫᱟᱹ ᱟᱞᱮ ᱥᱮᱫ ᱫᱚ ᱢᱟᱜ ᱢᱚᱬᱮ ᱦᱩᱭᱩᱜᱼᱟ ᱢᱚᱬᱮ ᱦᱚᱸ ᱚᱱᱠᱟ ᱜᱮ ᱱᱮᱸᱰᱟ ᱛᱮ ᱟᱞᱟᱜ ᱟᱞᱟᱜ ᱟᱹᱛᱳ ᱨᱮ ᱟᱞᱟᱜ ᱟᱞᱟᱜ, ᱟᱫᱚ ᱚᱱᱟ ᱫᱚ ᱦᱟᱸᱜ ᱦᱩᱲᱩ ᱡᱚᱠᱷᱚᱱ ᱦᱟᱸᱜ ᱜᱮᱞᱮᱜᱼᱟ ᱟᱫᱚ ᱚᱱᱟ ᱦᱩᱲᱩ ᱜᱮᱞᱮ ᱤᱭᱟᱹ ᱛᱮ ᱠᱚ ᱢᱟᱜ ᱢᱚᱬᱮ ᱠᱚ ᱯᱚᱨᱚᱵᱼᱟ᱾ ᱟᱪᱪᱷᱟ ᱟᱯᱮ ᱥᱮᱫ ᱚᱱᱛᱮ ᱫᱚ ᱢᱟᱜ ᱢᱚᱬ ᱠᱚᱫᱚ ᱠᱚ ᱯᱚᱨᱚᱵ ᱵᱟᱲᱟᱜ ᱟ ᱥᱮ ᱵᱟᱝ?
ᱟᱪᱪᱷᱟ ᱱᱚᱛᱮ ᱦᱟᱸᱜ ᱯᱚᱨᱚᱵᱽ ᱫᱚ ᱦᱩᱭ ᱵᱟᱲᱟᱜ ᱠᱟᱱ ᱜᱮᱭᱟ ᱦᱟᱸᱜ ᱦᱩᱭ ᱵᱟᱲᱟᱜ ᱜᱮᱭᱟ᱾ ᱟᱞᱮ ᱠᱚᱦᱚᱸ ᱞᱮ ᱯᱚᱨᱚᱵᱽ ᱵᱟᱲᱟᱭᱮᱫ ᱠᱟᱱ ᱜᱮᱭᱟ ᱦᱟᱸᱜ? ᱚᱱᱟ ᱠᱚᱫᱚ ᱢᱟᱜ, ᱢᱟᱜ ᱢᱚᱬᱮ ᱠᱚ᱾
ᱟᱪᱪᱷᱟ ᱱᱚᱜᱼᱚᱭ ᱟᱞᱮ ᱥᱮᱫ ᱫᱚ ᱟᱹᱰᱤ ᱜᱟᱱ ᱜᱮ ᱱᱚᱣᱟ ᱠᱚᱫᱚ ᱦᱟᱸᱜ ᱠᱚ ᱯᱚᱨᱚᱵᱽ ᱫᱚᱠᱚ ᱢᱟᱱᱟᱣᱟ ᱢᱮᱛᱟᱜ ᱢᱮ ᱚᱠᱟ ᱢᱟᱜ ᱢᱚᱬᱮ, ᱯᱚᱨᱚᱵᱽ ᱢᱮᱱᱟᱜᱼᱟ ᱱᱚᱣᱟ ᱦᱚᱸ, ᱱᱚᱣᱟ ᱦᱚᱸ, ᱠᱚ ᱦᱤᱡᱩᱜ ᱜᱮᱭᱟ ᱟᱫᱚ ᱱᱚᱣᱟ ᱠᱚᱫᱚ ᱦᱟᱸᱜ ᱚᱱᱠᱟ ᱫᱚ ᱯᱮᱲᱟ ᱠᱚᱫᱚ ᱵᱟᱠᱚ ᱦᱤᱡᱩᱜᱼᱟ ᱟᱹᱛᱩ ᱨᱮᱱ ᱦᱚᱲ ᱜᱮ ᱡᱚᱛᱚ᱾ ᱟᱨ ᱱᱚᱣᱟ ᱫᱚ ᱡᱟᱦᱮᱨ ᱨᱮᱜᱮ ᱦᱟᱸᱜ ᱡᱟᱹᱥᱛᱤ ᱫᱚ ᱚᱱᱮ ᱠᱚ ᱢᱮᱱᱟ ᱵᱚᱸᱜᱟ ᱵᱩᱨᱩ ᱡᱚᱛᱚ ᱦᱩᱭᱩᱜᱼᱟ ᱵᱟ ᱡᱟᱦᱮᱨ ᱨᱮᱜᱮ ᱦᱟᱸᱜ᱾ ᱟᱫᱚ ᱡᱟᱦᱮᱨ ᱨᱮᱜᱮ ᱡᱚᱛᱚ ᱜᱮ ᱚᱱᱟ ᱥᱩᱲᱟ. ᱠᱚ ᱪᱮᱫ ᱠᱚ ᱚᱱᱟᱜᱮ ᱡᱚᱛᱚ ᱚᱸᱰᱮ ᱜᱮ ᱦᱩᱭᱩᱜᱼᱟ ᱦᱟᱸᱜ᱾ ᱚᱱᱮ ᱚᱱᱠᱟ ᱟᱞᱮ ᱥᱮᱫ ᱫᱚ ᱢᱟᱜᱽ ᱢᱚᱬᱮ ᱫᱚ᱾ ᱟᱨ ᱱᱚᱣᱟ ᱚᱠᱟᱧ ᱞᱟᱹᱭᱮᱫ ᱠᱟᱱ ᱢᱟᱜ ᱢᱚᱬᱮ ᱱᱚᱣᱟ ᱫᱚ ᱦᱟᱸᱜ ᱦᱩᱲᱩ ᱡᱚᱠᱷᱚᱱ ᱜᱮᱞᱮᱜᱼᱟ ᱛᱚ ᱛᱚᱠᱷᱚᱱ ᱜᱮ ᱦᱟᱸᱜ ᱱᱚᱣᱟ ᱠᱚᱫᱚ, ᱠᱚ ᱯᱚᱨᱚᱵᱚᱜᱼᱟ ᱟᱨ ᱤᱱᱟᱹ ᱵᱟᱫ ᱠᱟᱛᱮᱫ ᱫᱚ ᱢᱮᱛᱟᱜ ᱢᱮ ᱦᱩᱲᱩ ᱡᱚᱠᱷᱚᱱᱟᱜ ᱠᱚ ᱨᱟᱠᱟᱵ ᱨᱟᱠᱟᱵᱟ ᱠᱷᱟᱹᱨᱟᱹᱭ ᱥᱮᱫ ᱥᱮ ᱢᱮᱛᱟᱜ ᱢᱮ ᱚᱲᱟᱜ ᱠᱚᱠᱚ ᱵᱷᱚᱨᱟᱣ ᱵᱟᱲᱟ ᱠᱮᱫ ᱜᱤ ᱟᱫᱚ ᱦᱟᱸᱜ ᱚᱱᱟ ᱥᱚᱦᱨᱟᱭ ᱜᱮ ᱢᱮᱛ ᱛᱟᱜᱮ ᱯᱚᱨᱚᱵᱽ ᱛᱤᱭᱟᱹᱜᱚᱜᱼᱟ ᱟᱪᱪᱷᱟ ᱟᱯᱮᱥᱮᱫ ᱫᱚ ᱚᱱᱛᱮ ᱫᱚ ᱥᱚᱨᱦᱟᱭ ᱫᱚ ᱪᱮᱫ ᱞᱮᱠᱟ ᱠᱚ ᱥᱚᱢᱚᱭ ᱯᱚᱨᱚᱵᱚᱜ-ᱟ ᱛᱤᱱ ᱥᱚᱢᱚᱭ?
ᱟᱪᱪᱷᱟ ᱱᱚᱛᱮ ᱫᱚ ᱦᱟᱸᱜ, ᱦᱟᱱᱟᱮ ᱰᱤᱥᱮᱢᱵᱚᱨ ᱡᱟᱱᱩᱣᱟᱨᱤ ᱠᱚᱥᱮᱜ ᱦᱟᱸᱜ ᱦᱩᱭᱩᱜ ᱠᱟᱱᱟ ᱦᱟᱸᱜ ᱱᱚᱛᱮ ᱫᱚ᱾
ᱦᱮᱸ,
ᱪᱳᱫᱫᱳ ᱛᱟᱹᱨᱤᱠᱷ ᱟᱨ ᱛᱤᱱ ᱡᱚᱠᱷᱚᱡ ᱪᱚ ᱱᱚᱭ ᱛᱟᱹᱨᱤᱠᱷ ᱦᱚᱸ ᱦᱩᱭᱩᱜ ᱠᱟᱱ ᱜᱮᱭᱟ ᱡᱟᱱᱩᱣᱟᱨᱤ, ᱱᱚᱭ ᱛᱟᱹᱨᱤᱠᱷ ᱩᱱ ᱡᱚᱠᱷᱚᱡ ᱜᱮ ᱱᱚᱣᱟ ᱥᱚᱨᱦᱟᱭ ᱯᱚᱨᱚᱵᱽ ᱫᱚ ᱦᱩᱭᱩᱜ ᱠᱟᱱᱟ᱾
ᱟᱪᱪᱷᱟ ᱟᱹᱰᱤ ᱱᱟᱯᱟᱭ᱾ ᱟᱫᱚ ᱟᱞᱮ ᱥᱮᱫ ᱦᱚᱸ ᱱᱚᱜᱼᱚᱭ ᱚᱱᱠᱟ ᱜᱮ ᱦᱟᱸᱜ ᱢᱮᱛᱟᱜ ᱢᱮ ᱚᱠᱟᱢ ᱞᱟᱹᱭ ᱠᱮᱫᱟ? ᱟᱞᱮ ᱥᱮᱫ ᱫᱚ ᱱᱚᱣᱟ ᱡᱩᱣᱟᱨᱤ ᱨᱮᱜᱮ ᱦᱟᱸᱜ ᱠᱚ ᱮᱦᱚᱵᱟ ᱚᱠᱟ ᱤᱝᱨᱮᱡᱤ ᱛᱮᱢ ᱞᱟᱹᱭ ᱞᱮᱠᱷᱷᱟᱡ ᱫᱚ ᱦᱟᱸᱜ᱾ ᱟ ᱡᱟᱱᱩᱣᱟᱨᱤ ᱨᱮᱠᱚ ᱮᱦᱚᱵᱟ ᱟᱨ ᱦᱟᱱᱛᱮ ᱫᱚ ᱪᱟᱞᱟᱣ ᱨᱮᱜᱮ ᱛᱟᱦᱮᱱᱟ ᱢᱟᱨᱪ ᱫᱷᱟᱹᱨᱤᱡ ᱨᱮ ᱟᱫᱚ ᱠᱚ ᱟᱫᱚ ᱟᱞᱮ ᱥᱮᱫ ᱫᱚ ᱱᱚᱝᱠᱟ ᱠᱟᱱᱟ ᱡᱮ ᱢᱤᱫ ᱫᱚᱢ ᱛᱮᱫᱚ ᱵᱟᱠᱚ ᱥᱚᱦᱨᱟᱭᱚᱜᱼᱟ᱾ ᱟᱯᱮ ᱱᱤᱱᱟᱹᱜ ᱟᱹᱛᱩ ᱯᱮ ᱱᱮᱸᱰᱟ ᱠᱮᱫᱟ ᱛᱚ ᱦᱟᱱᱠᱩ ᱫᱚ ᱱᱤᱱᱤᱭᱟᱹ ᱱᱤᱱᱟᱹᱜ ᱰᱮᱴ ᱨᱮᱠᱚ ᱱᱮᱸᱰᱟ ᱠᱮᱫᱟ ᱟᱞᱟᱜᱽᱼᱟᱞᱟᱜᱽ ᱟᱹᱛᱚ ᱨᱮ ᱟᱞᱟᱜᱽᱼᱟᱞᱟᱜᱽ ᱰᱮᱴ ᱦᱟᱸᱜ ᱠᱚ ᱱᱮᱸᱰᱟᱭᱟ ᱟᱨ ᱩᱱᱠᱩᱣᱟᱜ ᱚᱱᱟ ᱥᱚᱢᱚᱭ ᱨᱮ ᱠᱚ ᱯᱚᱨᱚᱵᱚᱜᱼᱟ᱾ ᱟᱫᱚ ᱟᱯᱮ ᱥᱮᱫ ᱪᱮᱫ ᱞᱮᱠᱟ ᱢᱤᱫ ᱫᱚᱢ ᱢᱤᱫ ᱫᱤᱱ ᱛᱮᱜᱮ ᱡᱚᱛᱚ ᱦᱚᱲ ᱯᱮ ᱵᱚᱨᱚᱵᱚᱜᱼᱟ ᱥᱮ ᱪᱮᱫ ᱞᱮᱠᱟ
ᱟᱞᱮ ᱠᱚ ᱥᱮᱫ ᱫᱚ ᱦᱟᱸᱜ ᱢᱤᱫ ᱫᱤᱱ ᱛᱮᱫᱚᱢ ᱴᱚᱞᱟᱼᱴᱚᱞᱟ ᱡᱩᱫᱟᱹᱼᱡᱩᱫᱟᱹ ᱜᱮ ᱦᱟᱸᱜ ᱦᱩᱭᱩᱜ ᱠᱟᱱᱟ᱾ ᱟᱫᱚᱢ ᱠᱚᱫᱚ ᱦᱟᱸᱜ ᱟᱞᱮ ᱠᱷᱚᱱ ᱪᱮᱛᱟᱱ ᱥᱮᱫ ᱠᱚᱫᱚ ᱟ ᱦᱟᱱᱛᱮ ᱫᱟᱸᱥᱟᱭ ᱪᱟᱸᱫᱚ ᱜᱮ ᱦᱟᱸᱜ ᱠᱚ ᱫᱟᱥᱟᱜ ᱮ ᱤᱭᱟᱹ ᱥᱚᱦᱨᱟᱭ ᱯᱚᱨᱚᱵᱽ ᱜᱮ ᱥᱚᱦᱨᱟᱭ ᱪᱟᱸᱫᱚ ᱜᱮ ᱦᱟᱸᱜ ᱥᱚᱦᱨᱟᱭᱚᱜ ᱠᱟᱱᱟ ᱠᱚ
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱫᱚ ᱜᱚᱴᱟ ᱫᱚ ᱦᱟᱸᱜ ᱟᱞᱟᱜᱽᱼᱟᱞᱟᱜᱽ ᱫᱤᱱ ᱨᱮ ᱟᱞᱟᱜᱽᱼᱟᱞᱟᱜᱽ ᱦᱚᱸᱠᱚ ᱱᱮᱸᱰᱟᱭᱟ ᱟᱨᱠᱚ ᱯᱚᱨᱚᱵᱚᱜᱼᱟ᱾ ᱟᱫᱚ ᱡᱟᱹᱥᱛᱤ ᱠᱟᱭ ᱚᱱᱮ ᱚᱱᱟᱧ ᱧᱮᱞ ᱠᱮᱫᱟ ᱡᱮ ᱟᱞᱮ ᱟᱹᱛᱩ ᱨᱮ ᱥᱮ ᱡᱟᱦᱟᱸᱛᱮ ᱟᱹᱛᱩ ᱨᱤᱜᱤ ᱡᱩᱫᱤ ᱢᱟ. ᱛᱞᱚᱵᱽ ᱚᱱᱟ ᱫᱚ ᱟᱹᱰᱤ ᱠᱚ ᱱᱤᱭᱚᱢ ᱫᱷᱚᱨᱚᱢᱟ ᱢᱮᱛᱟᱜ ᱢᱮ ᱜᱟᱹᱭ ᱰᱟᱝᱨᱟ ᱠᱚ ᱡᱚᱠᱷᱚᱱ ᱠᱚ ᱨᱩᱣᱟᱹᱜᱼᱟ᱾ ᱛᱚ ᱚᱱᱟ ᱫᱚ ᱛᱟᱭᱱᱚᱢ ᱥᱮᱫ ᱜᱮ ᱪᱟᱞᱟᱜᱼᱟ᱾ ᱛᱤᱱ ᱦᱟᱹᱵᱤᱡ ᱩᱱᱠᱩ ᱵᱟᱠᱚ ᱴᱷᱤᱠᱚᱜᱼᱟ ᱩᱱ ᱦᱟᱹᱵᱤᱡ ᱫᱚ ᱚᱱᱟ ᱯᱚᱨᱚᱵᱽ ᱫᱚ ᱵᱟᱝ ᱦᱩᱭᱩᱜᱼᱟ᱾ ᱮᱱᱛᱮᱫ ᱟᱞᱮᱭᱟᱜ ᱢᱟᱱᱟ ᱤᱭᱟᱹ ᱠᱟᱱᱟ ᱡᱮ ᱟᱢ ᱜᱟᱹᱭ ᱰᱟᱝᱨᱟ ᱛᱮ ᱥᱤᱭᱩᱜ ᱟᱜ ᱢᱮᱭᱟ ᱯᱩᱨᱟᱹ ᱠᱷᱮᱛ ᱮ ᱥᱤ ᱠᱮᱫᱟ ᱟᱨ ᱩᱱᱤ ᱡᱚᱠᱷᱚᱱᱮ ᱨᱩᱣᱟᱹᱜᱼᱟ᱾ ᱛᱚ ᱪᱮᱠᱟᱛᱮ ᱟᱢᱮᱢ ᱯᱚᱨᱚᱵᱚᱜᱼᱟ ᱚᱱᱟ ᱠᱩᱥᱤ ᱨᱟᱹᱥᱠᱟᱹ ᱛᱮ ᱪᱤᱠᱟᱛᱮᱢ ᱛᱟᱦᱮᱱᱟ᱾ ᱛᱚ ᱚᱱᱟ ᱤᱭᱟᱹᱛᱮ ᱡᱩᱫᱤ ᱟᱛᱳ ᱨᱮ ᱜᱟᱹᱭ ᱰᱟᱝᱨᱟ ᱠᱚ ᱠᱷᱩᱨᱟᱹᱜ ᱟᱠᱚ ᱥᱮᱠᱚ ᱫᱩᱵᱽᱞᱟᱹᱜᱼᱟ ᱥᱮ ᱡᱟᱦᱟᱱᱟᱜ ᱚᱱᱠᱟ ᱠᱚ ᱦᱩᱭᱩᱜᱼᱟ᱾ ᱛᱚ ᱯᱚᱨᱚᱵᱽ ᱫᱚ ᱦᱟᱸᱜ ᱵᱟᱝ ᱦᱩᱭᱩᱜᱼᱟ᱾ ᱟᱪᱪᱷᱟ ᱟᱯᱮᱥᱮᱫ ᱦᱚᱸ ᱱᱚᱝᱠᱟ ᱜᱮ ᱡᱮ ᱜᱟᱹᱭ ᱰᱟᱝᱨᱟ ᱠᱚ ᱫᱩᱵᱨᱟᱹᱜ ᱠᱷᱟᱡ ᱯᱚᱨᱚᱵᱽ ᱵᱟᱝ ᱦᱩᱭᱩᱜᱼᱟ ᱥᱚᱦᱚᱨᱟᱭ ᱯᱚᱨᱚᱵᱽ ᱥᱮ ᱪᱮᱫ ᱞᱮᱠᱟ ᱟᱯᱮ ᱥᱮᱫ ᱫᱚ
ᱦᱮᱸ ᱦᱩᱭᱩᱜ ᱜᱮᱭᱟ ᱱᱚᱛᱮ ᱦᱚᱸ ᱦᱩᱭᱩᱜ ᱜᱮᱭᱟ ᱥᱚᱦᱨᱟᱭ ᱯᱚᱨᱚᱵᱽ ᱚᱱᱠᱟ ᱜᱮ ᱡᱚᱛᱚ ᱜᱮ ᱦᱟᱸᱜ ᱡᱟᱦᱟᱸᱢ ᱞᱟᱹᱭ ᱠᱮᱫ ᱚᱱᱠᱟ ᱰᱤᱡᱟᱭᱤᱱ ᱜᱮ ᱦᱩᱭᱩᱜᱼᱟ ᱦᱟᱸᱜ
ᱦᱮᱸ ᱟᱪᱪᱷᱟ ᱟᱹᱰᱤ ᱱᱟᱯᱟᱭ ᱟᱫᱚ ᱟᱞᱮᱥᱮᱫ ᱫᱚ ᱱᱚᱜᱼᱚᱭ ᱟ ᱯᱚᱨᱚᱵᱽ ᱚᱠᱟ ᱦᱟᱸᱜ ᱥᱚᱦᱨᱟᱭᱤᱧ ᱞᱟᱹᱭᱮᱫ ᱠᱟᱱ ᱱᱚᱣᱟ ᱫᱚ ᱢᱚᱬᱮ ᱢᱟᱦᱟ ᱦᱩᱭᱩᱜᱼᱟ᱾ ᱢᱮᱛᱟᱜ ᱢᱮ ᱢᱚᱬᱮ ᱫᱤᱱ ᱟᱫᱚ ᱟᱯᱮ ᱥᱮᱫ ᱫᱚ ᱚᱱᱛᱮ ᱫᱚ ᱛᱤᱱᱟᱹᱜ ᱫᱤᱱ ᱥᱚᱦᱨᱟᱭ ᱠᱚᱫᱚ ᱦᱩᱭ ᱵᱟᱲᱟᱜᱼᱟ ᱯᱚᱨᱚᱵᱽ ᱥᱚᱦᱚᱨᱟᱭ ᱯᱚᱨᱚᱵᱽ ᱫᱚ ᱛᱤᱱᱟᱹᱜ ᱫᱤᱱ
ᱫᱤᱱ ᱦᱟᱸᱜ ᱞᱟᱹᱭᱟᱹᱧ ᱞᱟᱹᱭ ᱞᱮᱠᱟᱛᱮ ᱡᱟᱦᱟᱸ ᱟ ᱡᱟᱦᱟᱸ ᱢᱚᱬᱮ ᱫᱤᱱᱮᱢ ᱞᱟᱹᱭᱠᱮᱫ ᱚᱱᱠᱟ ᱜᱮ ᱦᱟᱸᱜ ᱦᱩᱭᱩᱜ ᱠᱟᱱᱟ ᱱᱚᱛᱮ ᱫᱚ ᱦᱟᱸᱜ
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱦᱚᱸ ᱱᱚᱜᱼᱚᱭ ᱢᱚᱬᱮ ᱫᱤᱱ ᱠᱚ ᱥᱚᱦᱨᱟᱭᱚᱜ-ᱟ ᱟᱫᱚ ᱟᱞᱮ ᱥᱮᱫ ᱮᱦᱚᱵ ᱨᱮ ᱫᱤᱱ ᱫᱚ ᱦᱟᱸᱜ ᱚᱠᱟ ᱠᱚ ᱢᱮᱛᱟᱜ ᱠᱟᱱᱟ ᱩᱢ ᱨᱟᱠ ᱠᱟᱵ ᱦᱚᱸᱠᱚ ᱢᱮᱛᱟᱜ ᱠᱟᱱᱟ ᱮᱦᱚᱵ ᱫᱤᱱ ᱫᱚ ᱟᱨ ᱩᱱ ᱫᱚ ᱵᱚᱸᱜᱟ ᱵᱩᱨᱩ ᱦᱚᱸ ᱫᱟᱨᱟᱢ ᱠᱚᱣᱟ ᱥᱮᱢ ᱢᱮᱱ ᱠᱮᱭᱟ ᱩᱱ ᱦᱤᱞᱚᱜ ᱫᱟᱨᱟᱢ ᱥᱮ ᱪᱮᱫ ᱞᱮᱠᱟ ᱠᱚ ᱢᱮᱛᱟᱜᱼᱟ ᱩᱱ ᱥᱩᱢᱚᱭ ᱫᱚ ᱤᱭᱟᱹ ᱨᱟᱠᱟᱵᱚᱜ ᱩᱠᱩ ᱩᱱ ᱥᱚᱢᱚᱭ ᱫᱚ ᱵᱚᱸᱜᱟᱼᱵᱩᱨᱩ ᱠᱚ ᱯᱩᱡᱟᱹᱣ ᱠᱚᱣᱟ ᱟᱨ ᱤᱱᱟᱹ ᱵᱟᱫᱽ ᱫᱚ ᱦᱟᱸᱜ ᱢᱮᱛᱟᱜ ᱢᱮ ᱫᱟᱠᱟ ᱦᱟᱸᱜ ᱯᱷᱤᱨ ᱛᱮᱥᱟᱨ ᱫᱤᱱ ᱫᱚ ᱦᱟᱸᱜ ᱠᱷᱩᱱᱴᱟᱹᱣ ᱯᱟᱲᱟᱜ ᱠᱟᱱᱟ ᱟᱫᱚ ᱤᱱᱟᱹ ᱵᱟᱫᱽ ᱫᱚ ᱦᱟᱸᱜ ᱠᱷᱩᱱᱴᱟᱹᱣ ᱵᱟᱫᱽ ᱫᱚ ᱵᱟᱝ ᱫᱚ ᱦᱟᱹᱠᱩ ᱠᱟᱴᱠᱚᱢ ᱦᱟᱸᱜ ᱯᱷᱤᱨ ᱦᱟᱹᱠᱩ ᱦᱟᱹᱠᱩ ᱠᱟᱴᱠᱚᱢ ᱪᱟᱨ ᱫᱤᱱ ᱦᱟᱸᱜ ᱯᱟᱲᱟᱜ ᱠᱟᱱᱟ ᱾ ᱯᱷᱤᱨ ᱯᱟᱸᱪ ᱫᱤᱱ ᱨᱮᱫᱚ ᱵᱮᱡᱷᱟ ᱥᱟᱠᱨᱟᱛ ᱥᱚᱸᱜᱮ ᱛᱮ ᱵᱮᱡᱷᱟ ᱦᱮᱸ ᱵᱮᱡᱷᱟ ᱟᱫᱚ ᱚᱱᱟᱜᱮ ᱦᱟᱸᱜ ᱢᱮᱛᱟᱜ ᱢᱮ ᱞᱟᱥᱴ ᱠᱟᱱᱟ ᱟᱫᱚ ᱵᱮᱡᱷᱟ ᱡᱚᱠᱷᱚᱱ ᱦᱩᱭ ᱵᱟᱲᱟᱭᱮᱱᱟ ᱢᱮᱛᱟᱜ ᱢᱮ ᱦᱩᱭ ᱵᱟᱲᱟᱭᱮᱱᱟ ᱥᱚᱦᱨᱟᱭ ᱞᱮᱠᱟᱱ ᱛᱤᱱᱟᱹᱜ ᱯᱚᱨᱚᱵᱽ ᱛᱟᱦᱮᱸ ᱠᱟᱱᱟ ᱚᱱᱟ ᱫᱚ ᱪᱟᱵᱟ ᱥᱮᱫ ᱜᱮ ᱪᱟᱞᱟᱣ ᱮᱱᱟ ᱾ ᱟᱪᱪᱷᱟ ᱟᱯᱮ ᱥᱮᱫ ᱚᱱᱛᱮ ᱫᱚ ᱪᱮᱫ ᱞᱮᱠᱟ ᱠᱚ ᱵᱚᱸᱜᱟ ᱵᱩᱨᱩᱭᱟ ᱥᱮ ᱪᱮᱫ ᱞᱮᱠᱟ ᱚᱱᱠᱟ ᱚᱱᱠᱟ ᱢᱚᱬᱮ ᱫᱤᱱ ᱜᱮ ᱥᱮ ᱪᱮᱫ ᱞᱮᱠᱟ ᱢᱮᱱᱟᱜᱼᱟ?
ᱢᱚᱬ ᱢᱚᱬᱮ ᱫᱤᱱ ᱜᱮ ᱦᱟᱸᱜ ᱦᱩᱭᱩᱜ ᱠᱟᱱᱟ ᱱᱚᱛᱮ ᱥᱚᱨᱦᱟᱭ ᱯᱚᱨᱚᱵᱽ ᱫᱚ, ᱟᱨ ᱮᱸᱜ ᱡᱟᱦᱟᱸ ᱟᱫᱚᱢ ᱦᱚᱲ ᱫᱚ ᱦᱟᱸᱜ ᱟᱨ ᱟᱫᱷᱚᱢ ᱴᱚᱞᱟ ᱨᱮᱫᱚ ᱦᱟᱸᱜ ᱡᱟᱦᱟᱸ ᱦᱟᱹᱠᱩ ᱠᱟᱴ ᱠᱚᱢ ᱚᱱᱟ ᱦᱟᱹᱠᱩ ᱠᱟᱴᱠᱚᱢ ᱫᱚ ᱦᱟᱸᱜ ᱵᱟᱨ ᱫᱤᱱ ᱠᱚ ᱦᱩᱭ ᱦᱚᱪᱚᱭᱫᱟ ᱾ ᱟᱨ ᱡᱟᱦᱟᱸᱢ ᱢᱤᱫᱴᱮᱡ ᱡᱟᱦᱟᱸ ᱦᱩᱭᱩᱜ ᱠᱟᱱᱟ ᱡᱟᱞᱤ ᱱᱚᱣᱟ ᱦᱚᱸ ᱟᱫᱷᱚᱢ ᱴᱚᱞᱟ ᱨᱮᱫᱚ ᱵᱟᱨ ᱫᱤᱱ ᱫᱟᱠᱚ ᱾
ᱟᱪᱪᱷᱟ ᱱᱚᱜᱼᱚᱭ ᱟᱞᱮ ᱥᱮᱫ ᱫᱚ ᱡᱷᱚᱛᱚ ᱜᱮ ᱢᱤᱫ ᱫᱤᱱ ᱠᱟᱛᱮᱜ ᱜᱮ ᱦᱩᱭᱩᱜᱼᱟ, ᱟᱫᱚ ᱚᱠᱟ ᱥᱩᱢᱚᱭ ᱦᱟᱸᱜ, ᱞ ᱮᱸ ᱚᱝᱠᱟᱧ ᱧᱮᱞ ᱵᱟᱲᱟ ᱠᱟᱜᱼᱟ ᱵᱮᱡᱷᱟ ᱦᱟᱸᱜ ᱡᱚᱠᱷᱚᱱ ᱦᱩᱭᱩᱜ ᱟ ᱛᱷᱚᱝ ᱛᱚ ᱵᱮᱡᱷᱟ ᱫᱚ ᱥᱮ ᱢᱟᱱᱞᱭᱟ ᱛᱤᱦᱤᱧ ᱫᱚ ᱦᱟᱹᱠᱩ ᱠᱟᱴᱠᱚᱢ ᱠᱟᱱᱟ ᱛᱚ ᱦᱟᱹᱠᱩ ᱠᱟᱴᱠᱚᱢ ᱫᱚᱥᱟᱨ ᱦᱤᱞᱳᱜ ᱫᱚ ᱵᱮᱡᱷᱟ ᱛᱚ ᱚᱸᱰᱮ ᱫᱚ ᱵᱚᱞᱮ ᱦᱟᱹᱠᱩ ᱠᱟᱴᱠᱚᱢ ᱟ ᱫᱚᱥᱟᱨ ᱦᱤᱞᱳᱜ ᱫᱚᱠᱚ ᱟᱲᱟᱜ ᱟᱜ ᱠᱟᱱᱟ, ᱯᱷᱮᱨ ᱚᱱᱟ ᱛᱮᱥᱟᱨ ᱦᱤᱞᱳᱜ ᱫᱚᱠᱚ ᱵᱮᱡᱷᱟᱭᱫᱟ ᱾ ᱠᱟᱹᱣᱰᱤ ᱩᱥᱟᱹᱨᱟ ᱪᱟᱵᱟᱜ ᱠᱟᱱᱟ ᱟᱫᱚ ᱤᱱᱚ ᱠᱚ ᱢᱮᱱᱟ ᱦᱟᱹᱛᱤ ᱞᱮᱠᱟᱱ ᱯᱚᱨᱚᱵᱽ ᱡᱚᱠᱷᱚᱱ ᱥᱚᱦᱚᱨᱟᱭ ᱫᱚ ᱫᱟᱹᱲᱟᱛᱚ ᱩᱱᱟᱹᱜ ᱢᱚᱡ ᱵᱟᱝ ᱵᱩᱡᱷᱟᱹᱜᱼᱟ ᱛᱚ ᱚᱱᱟᱛᱮ ᱵᱚᱞᱮ ᱢᱤᱫ ᱫᱤᱱ ᱫᱚᱠᱚ ᱟᱲᱟᱜᱟᱜ ᱠᱟᱱᱟ ᱚᱸᱰᱮ ᱫᱚ ᱵᱚᱞᱮ ᱵᱮᱚᱡᱷᱟ ᱫᱚ ᱵᱟᱠᱚ ᱵᱮᱡᱷᱟᱣᱫᱟ ᱾ ᱡᱚᱠᱷᱚᱱᱮᱢ ᱵᱷᱤᱡᱷᱟᱭᱟ ᱛᱚ ᱢᱮᱛᱟᱜ ᱢᱮ ᱥᱚᱨᱚᱦᱟ ᱫᱚ ᱪᱟᱵᱟᱭᱱᱟ ᱾ ᱟᱫᱚ ᱚᱱᱟ ᱤᱭᱟᱹᱛᱮ ᱵᱚᱞᱮ ᱩᱥᱟᱹᱨᱟ ᱵᱟᱠᱚ ᱵᱷᱮᱡᱷᱟ ᱜᱚᱫᱟ ᱢᱤᱫ ᱫᱤᱱ ᱚᱠᱟ ᱠᱚ ᱟᱲᱟᱜᱼᱟ ᱚᱠᱟ ᱫᱚ ᱵᱟᱝ ᱟᱫᱚᱢ ᱟᱫᱚᱢ ᱟᱹᱛᱩ ᱨᱮ, ᱵᱚᱞᱮ ᱪᱮᱫ ᱞᱮᱠᱟ ᱟᱠᱚ ᱠᱚ ᱤᱭᱟᱹᱣ ᱠᱟᱜᱼᱟ ᱚᱱᱟ ᱦᱤᱥᱟᱹᱵᱽ ᱛᱮᱜᱮ ᱟᱫᱚ ᱚᱱᱮ ᱚᱝᱠᱟ ᱾
ᱟᱞᱮ ᱴᱚᱞᱟ ᱦᱚᱸ ᱚᱝᱠᱟ ᱫᱚ ᱚᱝᱠᱟ ᱜᱮ ᱦᱟᱸᱜ ᱾ ᱟᱨ ᱟᱞᱮ ᱴᱚᱞᱟ ᱫᱚ ᱦᱟᱸᱜ ᱤᱱᱟ ᱥᱤᱥᱴᱮᱢ ᱜᱮ ᱦᱟᱸᱜ ᱦᱩᱭᱩᱜ ᱠᱟᱱᱟ ᱾ ᱟᱫᱷᱚᱢ ᱴᱚᱞᱟ ᱚᱝᱠᱟ ᱦᱩᱭᱩᱜ ᱠᱟᱱᱟ ᱡᱟᱦᱟᱸ ᱠᱤ ᱵᱟᱨ ᱫᱤᱱ ᱵᱟᱨ ᱫᱤᱱ ᱦᱚᱪᱚᱭ ᱫᱟᱠᱚ ᱦᱟᱸᱜ ᱾ ᱟᱞᱮ ᱴᱚᱞᱟ ᱫᱚ ᱦᱟᱸᱜ ᱢᱚᱬᱮ ᱫᱤᱱ ᱜᱮ ᱦᱟᱸᱜ ᱦᱩᱭᱩᱜ ᱠᱟᱱᱟ ᱾
ᱚ ᱟᱞᱮ ᱫᱮᱱ ᱨᱮᱦᱚᱸ ᱟᱞᱮ ᱴᱚᱞᱟ ᱨᱮᱦᱚᱸ ᱦᱚᱸᱜᱼᱚᱭ ᱚᱝᱠᱟ ᱜᱮ ᱦᱩᱭᱠᱟᱱᱟ ᱱᱤᱛ ᱦᱟᱹᱵᱤᱡ ᱫᱚ, ᱟᱫᱚ ᱟᱫᱚᱢ ᱟᱫᱚᱢ ᱟᱛᱳ ᱨᱮ ᱱᱚᱣᱟ ᱦᱚᱧ ᱧᱮᱞ ᱠᱟᱜᱼᱟ ᱡᱮ ᱱᱚᱣᱟ ᱪᱮᱜ ᱠᱚ ᱢᱮᱛᱟ ᱛᱩᱨᱩᱭ ᱫᱤᱱ ᱦᱚᱸ ᱦᱩᱭᱩᱜᱼᱟ, ᱢᱤ ᱛᱟᱜ ᱢᱮ ᱟᱫᱷᱚᱢ ᱠᱚᱫᱚ ᱚᱱᱟ ᱠᱚ ᱜᱮᱯ ᱫᱟ ᱛᱟᱞᱟ ᱨᱮᱠᱚ ᱟᱲᱟᱜ ᱠᱟᱱᱟ ᱢᱤᱫ ᱫᱤᱱ ᱟᱫᱚ ᱡᱚ ᱠᱷᱚᱱᱮᱢ ᱟᱲᱟᱜᱼᱟ ᱛᱚ ᱢᱤᱫ ᱫᱤᱱ ᱢᱟ ᱞᱟᱦᱟᱜ ᱜᱮᱭᱟ ᱚᱱᱟ ᱤᱭᱟᱹᱛᱮ ᱛᱩᱨᱩᱭ ᱫᱤᱱ ᱫᱚ ᱯᱟᱲᱟᱜ ᱠᱟᱱᱟ, ᱟᱨ ᱵᱟᱠᱷᱟᱱ ᱫᱚ ᱮᱭᱥᱮ ᱫᱚ ᱢᱚᱬᱮ ᱫᱤᱱ ᱜᱮ ᱦᱟᱸᱜ ᱦᱩᱭᱩᱜᱼᱟ ᱥᱚᱦᱚᱨᱟᱭ ᱠᱚᱫᱚ ᱟᱨ ᱞᱟᱥᱴ ᱨᱮᱱᱟᱜ ᱚᱠᱟ ᱵᱮᱡᱷᱟ ᱦᱩᱭᱩᱜᱼᱟ ᱛᱟᱦᱚᱞᱮ ᱥᱮᱫ ᱫᱚ ᱟᱹᱰᱤ ᱜᱟᱱ ᱱᱚᱸᱠᱟ ᱯᱨᱳᱜᱨᱟᱢ ᱱᱮᱛᱟᱨ ᱫᱚᱠᱚ ᱟᱲᱟᱜ ᱫᱟ ᱢᱮᱛᱟᱜ ᱢᱮ ᱚᱱᱟ ᱮᱥᱯᱳᱨᱴᱥ ᱠᱚᱦᱚᱸ ᱠᱩᱲᱤ ᱜᱤᱫᱽᱨᱟᱹᱣᱟᱜ ᱟᱹᱰᱤ ᱜᱟᱱ ᱦᱚᱲ ᱠᱚ ᱡᱟᱨᱣᱟᱜᱼᱟ, ᱛᱚ ᱚᱱᱟ ᱛᱮ ᱟᱹᱰᱤ ᱱᱟᱯᱟᱭ ᱵᱩᱡᱷᱟᱹᱜᱼᱟ ᱨᱟᱹᱥᱠᱟᱹ ᱜᱮ, ᱟᱨ ᱟᱭᱢᱟ ᱜᱟᱱ ᱚᱱᱠᱟᱱᱟᱜ ᱮᱱᱮᱡ ᱥᱮᱨᱮᱧ ᱢᱟ ᱢᱮᱱᱟᱜ ᱜᱮ ᱾ ᱟᱨ ᱚᱱᱟ ᱥᱟᱶ ᱥᱟᱶᱛᱮ ᱟᱭᱢᱟ ᱜᱟᱱ ᱚᱱᱠᱟ ᱢᱮᱱᱟᱜ ᱠᱟᱫᱟ, ᱟᱪᱪᱷᱟ ᱟᱯᱮᱥᱮᱫ ᱚᱱᱛᱮ ᱵᱤᱡᱷᱟ ᱫᱤᱱ ᱨᱮ ᱡᱟᱦᱟᱱᱟᱜ ᱚᱝᱠᱟ ᱯᱨᱳᱜᱨᱟᱢ ᱠᱚ ᱵᱟᱝ ᱦᱩᱭᱩᱜᱼᱟ? ᱯᱨᱳᱜᱨᱟᱢ ᱢᱮᱱ ᱠᱟᱛᱮᱫ ᱫᱚ ᱵᱚᱞᱮ ᱥᱯᱳᱨᱴᱥ ᱠᱚ ᱫᱟᱹᱲ ᱠᱚ ᱫᱚᱱ ᱠᱚ ᱥᱮ ᱡᱟᱦᱟᱱᱟᱜ ᱚᱝᱠᱟ?
ᱟᱪᱪᱷᱟ ᱵᱚᱡᱷᱟ ᱛᱩᱧ ᱨᱮ ᱥᱟᱠᱨᱟᱛ ᱦᱤᱞᱟᱹᱜ ᱫᱚ ᱦᱟᱸᱜ ᱚᱱᱠᱟ ᱫᱚ ᱦᱟᱸᱜ ᱵᱟᱝ ᱦᱩᱭᱩᱜ ᱠᱟᱱᱟ ᱾ ᱡᱟᱦᱟᱸ ᱞᱮᱠᱟ ᱵᱚᱡᱷᱟ ᱛᱩᱧ ᱨᱮᱫᱚ ᱡᱟᱦᱟᱸ ᱥᱮᱸᱫᱽᱨᱟ ᱦᱩᱭᱩᱜ ᱠᱟᱱᱟ ᱤᱱᱦᱤᱞᱳᱜ ᱫᱚ ᱦᱟᱸᱜ ᱾ ᱥᱮᱸᱫᱽᱨᱟ ᱪᱟᱞᱟᱣ ᱠᱟᱛᱮᱜ ᱟᱜ ᱡᱟᱦᱟᱸ ᱟᱹᱭᱩᱵ ᱨᱩᱣᱟᱹᱲ ᱡᱚᱠᱷᱚᱱ ᱫᱚ ᱦᱟᱸᱜ ᱡᱟᱦᱟᱸ ᱥᱮᱸᱫᱽᱨᱟ ᱡᱤᱞᱜᱤ ᱟᱹᱜᱩ ᱦᱩᱭᱩᱜ ᱠᱟᱱᱟ ᱚᱲᱟᱜ ᱛᱮ, ᱟᱫᱚ ᱡᱟᱦᱟᱸ ᱥᱮᱸᱫᱽᱨᱟ ᱡᱤᱞ ᱢᱮᱱᱟᱣ ᱵᱟᱲᱟ ᱤᱧ ᱡᱚᱠᱷᱚᱡ ᱫᱚ ᱵᱚᱡᱷᱟ ᱛᱩᱧ ᱦᱩᱭᱩᱜ ᱠᱟᱱᱟ, ᱟᱫᱚ ᱵᱚᱡᱷᱟ ᱛᱩᱧ ᱵᱷᱟᱜᱟᱣ ᱠᱟᱛᱮᱫ ᱚᱲᱟᱜ ᱛᱮ ᱦᱮᱡ ᱠᱟᱛᱮᱜ ᱡᱟᱦᱟᱸ ᱠᱟᱴᱟ ᱟᱹᱨᱩᱵ ᱦᱩᱭᱩᱜ ᱠᱟᱱᱟ, ᱟᱨ ᱠᱟᱴᱟ ᱟᱹᱨᱩᱵ ᱦᱩᱭ ᱠᱟᱛᱮᱫ ᱫᱚ ᱚᱲᱟᱜ ᱛᱮ ᱨᱩᱣᱟᱹᱲ ᱦᱩᱭᱩᱜ ᱠᱟᱱᱟ ᱾ ᱟᱨ ᱡᱟᱦᱟᱸᱭ ᱠᱩ ᱦᱟᱸᱱᱮ ᱡᱟᱦᱟᱸ ᱠᱚ ᱢᱮᱛᱟᱜᱼᱟ, ᱡᱟᱦᱟᱸ ᱵᱩᱡᱷᱟ ᱯᱟᱹᱲᱤ ᱚᱱᱟ ᱟᱸ ᱡᱟᱦᱟᱸᱭ ᱠᱚ ᱞᱮᱠᱷᱷᱟ ᱡᱚᱠᱷᱟ ᱦᱚᱲ ᱴᱷᱮᱱ ᱤᱫᱤ ᱠᱟᱛᱮᱫ ᱚᱱᱟ ᱠᱚ ᱯᱟᱥᱱᱟᱣ ᱠᱟᱛᱮᱜ ᱜᱮ ᱚᱱᱟ ᱦᱟᱸᱜ ᱪᱟᱵᱟᱜ ᱠᱟᱱᱟ᱾
ᱟᱪᱪᱷᱟ ᱢᱟ ᱟᱹᱰᱤ ᱱᱟᱯᱟᱭ ᱠᱟᱛᱷᱟ ᱱᱚᱰᱮᱢ ᱞᱟᱹᱭ ᱠᱮᱜᱼᱟ ᱾ ᱡᱮ ᱟᱯᱮ ᱥᱮᱱᱟᱜ ᱚᱱᱠᱟ ᱱᱮᱛᱟᱨ ᱦᱚᱸ ᱥᱮᱸᱫᱽᱨᱟ ᱢᱮᱱᱟᱜ ᱜᱮᱭᱟ ᱟᱨᱯᱮ ᱥᱮᱸᱫᱽᱨᱟᱭᱮᱫ ᱠᱚᱣᱟ ᱡᱤᱞᱤ ᱢᱮᱱᱟᱜ ᱠᱚ ᱛᱤᱱᱟᱹᱜ ᱵᱚᱞᱮ ᱵᱤᱨ ᱥᱮᱸᱫᱽᱨᱟ ᱟᱫᱚ ᱟᱹᱰᱤ ᱱᱟᱯᱟᱭ ᱱᱟᱯᱟᱭ ᱱᱚᱣᱟ ᱟᱫᱚ ᱱᱮᱛᱟᱨ ᱦᱚᱸ ᱢᱮᱱᱟᱜ ᱜᱮᱭᱟ ᱟᱞᱮ ᱥᱮᱫ ᱡᱚᱠᱷᱚᱱ ᱮᱢ ᱧᱮᱞᱟ ᱛᱚ ᱤᱱᱟᱹᱜ ᱠᱟᱛᱷ ᱟᱞᱮᱥᱮᱫ ᱫᱚ ᱥᱮᱸᱫᱽᱨᱟ ᱠᱚᱫᱚ ᱵᱟᱹᱱᱩᱜ ᱠᱟᱫᱟ᱾ ᱵᱟᱠᱚ ᱥᱮᱸᱫᱽᱨᱟ ᱵᱟᱲᱟ ᱠᱚᱣᱟ ᱮᱱᱛᱮ ᱵᱤᱨ ᱵᱟᱹᱱᱩᱜᱼᱟ ᱟᱞᱮ ᱥᱮᱫ ᱫᱚ ᱟᱞᱮ ᱟᱹᱛᱩ ᱫᱚ ᱢᱮᱛᱟᱜ ᱢᱮ ᱢᱤᱫᱴᱮᱱ ᱵᱤᱞᱢ ᱫᱤᱥᱚᱢ ᱠᱟᱱᱟ ᱟᱫᱚ ᱵᱤᱨ ᱜᱮ ᱢᱤᱫ ᱴᱮᱱ ᱵᱤᱞᱮᱱ ᱫᱤᱥᱚᱢ ᱠᱟᱱᱟ ᱟᱫᱚ ᱵᱤᱨ ᱜᱮ ᱵᱟᱹᱱᱩᱜᱼᱟ ᱟᱫᱚ ᱚᱠᱟᱥᱮᱢ ᱪᱟᱞᱟᱜᱼᱟ ᱟᱫᱚ ᱚᱱᱟᱛᱮ ᱚᱱᱟ ᱠᱚᱫᱚ ᱦᱟᱸᱜ ᱥᱮᱸᱫᱽᱨᱟ ᱠᱚᱫᱚ ᱵᱟᱹᱱᱩᱜᱼᱟ᱾ ᱟᱫᱚ ᱟᱞᱮ ᱠᱷᱚᱡ ᱡᱚᱠᱷᱚᱱ ᱦᱟᱸᱜ ᱢᱮᱛᱟᱜ ᱢᱮ ᱯᱚᱪᱷᱤᱢ ᱥᱮᱫ ᱮᱢ ᱪᱟᱞᱟᱣ ᱛᱚ ᱚᱱᱛᱮ ᱫᱚ ᱯᱩᱨᱟᱹ ᱥᱤᱸᱫᱽᱨᱟ ᱥᱮ ᱯᱩᱨᱟᱹᱣ ᱠᱚ ᱪᱟᱞᱟᱜᱼᱟ ᱵᱤᱨ ᱠᱚ ᱢᱮᱱᱟᱜ ᱛᱟᱠᱚᱣᱟ ᱾ ᱥᱮ ᱞᱟᱹᱴᱩ ᱞᱟᱹᱴᱩ ᱵᱤᱨ ᱟᱫᱚ ᱱᱚᱣᱟ ᱦᱚᱧ ᱵᱟᱲᱟᱭ ᱠᱟᱫᱟ ᱥᱮᱸᱫᱽᱨᱟ ᱡᱚᱠᱷᱚᱱ ᱮᱢ ᱪᱟᱞᱟᱜᱼᱟ ᱛᱚ ᱚᱱᱟ ᱥᱟᱠᱚᱢ ᱠᱚᱠᱚ ᱤᱫᱤ ᱛᱚᱨᱟᱭ ᱛᱟᱠᱚᱣᱟ ᱜᱚᱜᱚ ᱛᱟᱠᱚᱣᱟᱜ ᱥᱮ ᱟᱢᱨᱮᱱ ᱡᱩᱨᱤᱭᱟᱜ᱾ ᱚᱠᱚᱭᱟᱜ ᱥᱟᱠᱚᱢ ᱦᱟᱸᱜ ᱢᱮᱛᱟᱜ ᱢᱮ ᱚᱱᱮ ᱚᱱᱠᱟᱧ ᱵᱟᱲᱟᱭ ᱟᱠᱟᱫᱟ ᱦᱚᱲᱟᱜ ᱞᱟᱹᱭ ᱠᱟᱛᱷᱟ ᱛᱮᱜᱮ ᱟᱫᱚ ᱚᱱᱠᱟ ᱦᱚᱲ ᱠᱚ ᱞᱟᱹᱭᱟ ᱵᱚᱞᱮ ᱚᱱᱮ ᱠᱚ ᱢᱮᱱᱫᱟ ᱟᱢᱫᱚᱢ ᱪᱟᱞᱟᱜ ᱠᱟᱱᱟ ᱡᱤᱞᱮ ᱮᱢ ᱤᱫᱤᱭᱮᱫᱟ ᱥᱮ ᱡᱤᱞ ᱮᱢ ᱟᱹᱜᱩᱢ ᱪᱟᱞᱟᱜ ᱠᱟᱱᱟ ᱚᱱᱟ ᱦᱚᱸ ᱢᱤᱫᱴᱮᱱ ᱢᱮᱱᱟᱜᱼᱟ ᱢᱟᱱᱞᱮᱢ ᱪᱟᱞᱟᱣᱮᱱᱟ ᱚᱸᱰᱮ ᱫᱚ ᱟᱹᱰᱤ ᱢᱩᱥᱠᱤᱞ ᱵᱚᱞᱮ ᱟᱢ ᱫᱚ ᱵᱚᱞᱮ ᱚᱱᱟᱛᱮ ᱚᱱᱠᱟ ᱫᱚᱠᱚ ᱤᱭᱟᱹᱭᱟ ᱟᱨ ᱚᱱᱟ ᱪᱮᱫ ᱚᱱᱟ ᱯᱤᱱᱴ ᱠᱚᱠᱚ ᱵᱮᱱᱟᱣ ᱩᱛᱟᱹᱨᱟ ᱵᱚᱞᱮ ᱜᱮᱨᱮᱱᱴᱤ ᱫᱚ ᱵᱟᱱᱩᱜᱟ ᱡᱤᱝ ᱦᱤᱡᱩᱜ ᱜᱮᱭᱟ ᱾ ᱤᱭᱟᱛᱚ ᱡᱤᱞ ᱤᱧ ᱟᱜᱩᱭᱮᱫᱟ ᱮᱭᱟ ᱛᱚ ᱡᱤᱞ ᱤᱫᱤ ᱦᱚᱴᱚᱸᱜ ᱪᱟᱞᱟᱜ ᱠᱟᱱᱟ ᱚᱱᱮ ᱚᱱᱠᱟ ᱠᱟᱛᱷᱟ ᱠᱚ ᱞᱟᱹᱭ ᱟᱫᱟ ᱾ ᱱᱚᱣᱟ ᱫᱚ ᱥᱮᱫᱟᱭ ᱨᱮᱭᱟᱜ ᱠᱟᱛᱷᱟ ᱠᱟᱱ ᱜᱮᱭᱟ ᱟᱫᱚ ᱟᱯᱮ ᱥᱮᱫ ᱚᱱᱠᱟ ᱥᱮᱸᱫᱽᱨᱟ ᱠᱚ ᱪᱟᱞᱟᱣ ᱵᱟᱲᱟᱜ ᱜᱮᱭᱟ᱾
ᱟᱞᱮᱥᱮᱫ ᱫᱚ ᱦᱟᱸᱜ ᱚᱱᱠᱟ ᱫᱚ ᱦᱟᱸᱜ ᱵᱟᱝ ᱦᱩᱭᱩᱜ ᱠᱟᱱᱟ ᱡᱟᱦᱟᱸ ᱞᱮᱠᱟ᱾ ᱡᱩᱨᱤ ᱠᱚᱣᱟᱜ ᱡᱟᱦᱟᱸ ᱥᱟᱠᱚᱢ ᱠᱚ ᱤᱫᱤᱭᱮᱫ ᱠᱟᱱᱟ ᱚᱱᱠᱟ ᱫᱚ ᱦᱟᱸᱜ ᱥᱤᱥᱴᱮᱢ ᱫᱚ ᱵᱟᱹᱱᱩᱜᱼᱟ ᱱᱚᱛᱮ ᱫᱚ ᱦᱟᱸᱜ
ᱟᱪᱪᱷᱟ